ᱦᱮᱞᱳᱣ ᱦᱚᱸᱜ-ᱚᱭᱻᱫᱩᱲᱩᱵ ᱜᱮ ‌ᱦᱩᱭ ᱠᱟᱱᱟ᱾
ᱟᱢ ᱫᱚ ᱪᱮᱜ ᱮᱢ ᱪᱤᱠᱟᱹᱭ ᱫᱟ?
ᱤᱧᱚ ᱦᱚᱸᱜ-ᱚᱭ ᱰᱟᱹᱦᱤ ᱥᱮᱫ ᱨᱮ ᱫᱩᱲᱩᱵ ᱦᱩᱭ ᱠᱟᱱᱟ, ᱵᱟᱲᱟᱭ ᱠᱟᱱᱟ᱾
ᱚᱸᱻ᱾
ᱡᱤᱨᱟᱹᱣ ᱦᱩᱭᱩᱜ ᱠᱟᱱᱟ ᱠᱷᱮᱞ ᱵᱟᱲᱟ ᱠᱟᱛᱮᱜ ᱨᱟᱠᱟᱵ ᱦᱩᱭ ᱠᱟᱱᱟ᱾
ᱪᱮᱫ ᱯᱮ ᱠᱷᱮᱞ ᱠᱟᱱ ᱛᱮᱦᱮᱸᱜ-ᱟ?
ᱵᱚᱞᱮ ᱭᱟ᱾
ᱯᱷᱩᱴᱵᱚᱞ ᱥᱮ ᱰᱷᱟᱹᱞᱟᱹᱭ ᱵᱚᱞ?
ᱯᱷᱩᱴᱵᱚᱞ ᱭᱟ᱾
ᱚᱸᱻ᱾ ᱚᱱᱛᱮ ᱛᱟᱦᱚᱞᱮ ᱯᱷᱩᱴᱵᱚᱞ ᱠᱚ ᱠᱷᱮᱞᱟ ᱵᱟᱝ?
ᱦᱮᱸ ᱠᱷᱮᱞ ᱜᱮᱭᱟᱠᱼᱼ
ᱮᱸᱵᱽ ᱵᱚ ᱵᱚᱞ ᱠᱷᱮᱞ ᱫᱚᱯᱮ ᱥᱟᱵ ᱟᱠᱟᱫᱟ ᱥᱮ ᱮᱠᱷᱚᱱᱚ ᱯᱮ ᱮᱢᱱᱤ ᱯᱮᱠᱴᱤᱥ ᱜᱮ ᱪᱟᱞᱟᱜ ᱠᱟᱱ ᱛᱟᱯᱮᱭᱟ?
ᱥᱟᱵ ᱵᱚᱞᱛᱮ ᱢᱤᱫᱴᱟᱝ ᱞᱮ ᱥᱟᱵ ᱞᱟᱹᱜᱤᱫ ᱟᱨᱠᱤᱼᱼ ᱚᱱᱟ ᱜᱮ ᱛᱮᱦᱮᱧ ᱞᱮ ᱜᱟᱞᱢᱟᱨᱟᱣ ᱱᱟ ᱟᱨ ᱠᱤ ᱰᱟᱹᱦᱤ ᱨᱮ ᱠᱚᱲᱟ ᱠᱚ ᱟᱨ ᱠᱤ᱾
ᱟᱪᱪᱷᱟᱸ᱾
ᱥᱟᱵᱟᱞᱮ ᱢᱤᱫᱴᱟᱹᱝ᱾
ᱩᱸᱻ ᱢᱟᱱᱮ ᱤᱭᱟᱹ ᱯᱮᱠᱴᱤᱥ ᱫᱚ ᱵᱷᱟᱜᱮ ᱜᱮ ᱛᱟᱦᱚᱞᱮ ᱯᱮ ᱯᱮᱠᱴᱤᱥ ᱫᱟ ᱛᱚ ᱡᱚᱛᱚ ᱜᱮ ᱦᱚᱲ ᱜᱮ ᱯᱮ ᱩᱰᱩᱝᱚᱜ ᱠᱟᱱᱟ?
ᱦᱮᱸ ᱵᱷᱟᱜᱤ ᱜᱮᱞᱮ ᱯᱮᱠᱴᱤᱥ ᱫᱟ ᱮᱠᱴᱟ ᱫᱚ ᱫᱤᱱ ᱦᱤᱞᱳᱜᱼᱼ ᱦᱤᱡᱩᱜ ᱠᱟᱱᱟ ᱞᱮ ᱡᱚᱛᱚ ᱦᱚᱲ ᱟᱫᱚ ᱠᱟᱹᱢᱤ ᱠᱚ ᱪᱟᱜᱼᱼ
ᱛᱤᱱᱟᱹᱜ ᱜᱟᱱ ᱠᱚᱲᱟ ᱯᱮ ᱛᱩᱫᱩᱜ ᱠᱟᱱᱟ? ᱩᱸᱻ ᱛᱤᱱᱟᱹᱜ ᱜᱟᱱ ᱠᱚᱲᱟᱯᱼᱼ ᱯᱮ ᱛᱩᱫᱩᱜ ᱠᱟᱱᱟ?
ᱛᱩᱫᱩᱜ ᱠᱟᱱᱟᱞᱮ ᱯᱷᱮᱨ ᱜᱮᱭᱟ ᱚᱱᱟ ᱛᱚ
ᱰᱷᱮᱨ ᱜᱮᱯᱮ ᱛᱩᱫᱚᱜ ᱠᱟᱱᱟ?
ᱦᱮᱸ
ᱦᱮᱸ ᱛᱚ ᱟᱫᱚ ᱟᱯᱮ ᱟᱹᱛᱳ ᱨᱮᱫᱚ ᱮᱢᱱᱤ ᱛᱮᱦᱚᱸ ᱠᱚᱲᱟ ᱠᱟᱹᱴᱤᱡ ᱠᱚ ᱤᱭᱟᱹ ᱜᱮᱭᱟ ᱥᱮ᱾ ᱵᱟᱦᱨᱮ ᱛᱚ ᱟᱯᱮ ᱟᱹᱛᱩ ᱨᱮᱦᱚᱸ ᱛᱚ ᱟᱹᱰᱤ ᱟᱢᱫᱟ ᱠᱚᱲᱟ ᱢᱮᱱᱟᱜ ᱠᱚᱣᱟ᱾
ᱦᱮᱸ ᱱᱚᱛᱮ ᱫᱚ ᱰᱷᱮᱨ ᱜᱮᱭᱟᱞᱮ᱾ ᱦᱮᱸ ᱟᱹᱵᱤᱱ ᱛᱚ ᱡᱷᱚᱛᱚ ᱦᱚᱲ ᱥᱚᱢᱚᱭ ᱦᱩᱭᱩᱜᱼᱼ ᱪᱮᱫ ᱠᱚᱢ ᱥᱮᱪᱮᱜ ᱠᱟᱫᱟ?
ᱦᱮᱸ ᱛᱚ
ᱛᱮᱦᱮᱧ ᱫᱚ
ᱤᱧ ᱪᱮᱫ ᱦᱚᱸ ᱵᱟᱹᱧ ᱪᱤᱠᱟᱹ ᱠᱮᱫᱟ ᱚᱱᱟ ᱛᱚ ᱛᱚᱞᱟ ᱚᱱᱛᱮ ᱜᱤᱰᱤ ᱦᱩᱭ ᱟᱠᱟᱱᱟ ᱛᱚ ᱛᱚ ᱚᱱᱛᱮ ᱜᱮ ᱥᱩᱠᱨᱤ ᱠᱚ ᱢᱟᱸᱰᱟᱭᱮᱫ ᱛᱚ ᱛᱟᱨᱟᱥᱤᱧ ᱵᱮᱲᱟ ᱫᱚ ᱚᱱᱛᱮ ᱨᱮᱜᱤᱧ ᱛᱟᱦᱮᱸ ᱠᱟᱱᱟ ᱵᱟᱹᱫᱽ ᱥᱮᱜ ᱨᱮ᱾
ᱚ
ᱟᱫᱚ ᱚᱱᱛᱮ ᱠᱷᱚᱱᱟᱜ ᱜᱮ ᱦᱚᱜᱼᱚᱭ ᱠᱷᱟᱱᱮᱠ ᱠᱷᱚᱱ ᱞᱟᱦᱟᱧ ᱦᱤᱡᱩᱜ ᱠᱟᱱᱟ᱾
ᱫᱟᱜ ᱞᱮ ᱛᱮᱦᱮᱧ ᱟᱯᱮᱥᱮᱫ?
ᱢᱟᱱᱮ ᱫᱟᱜ ᱛᱚ ᱱᱚᱱᱛᱮ ᱛᱚ ᱚᱱᱠᱟ ᱫᱚ ᱵᱟᱭ ᱫᱟᱜ ᱟᱠᱟᱫᱟ ᱮᱢᱱᱤ ᱯᱷᱤᱴᱤᱨ ᱯᱟᱴᱟᱨᱮ ᱡᱚᱨᱚᱭᱮᱫ ᱛᱟᱷᱮᱫ-ᱟ ᱟᱨᱠᱤ᱾
ᱟᱞᱮ ᱥᱮᱦᱚᱸ ᱚᱱᱠᱟ ᱜᱮ ᱡᱚᱨᱚ ᱵᱟᱲᱟ ᱠᱟᱛᱮᱫ ᱜᱮ ᱤᱭᱟᱹ ᱠᱮᱫᱟ ᱟᱹᱥᱩᱲ ᱠᱮᱫᱟᱭ᱾
ᱚ ᱛᱟᱨᱟ ᱛᱟᱨᱟᱥᱤᱧ ᱵᱮᱲᱟ ᱚᱱᱛᱮ ᱵᱟᱭ ᱫᱟᱜ ᱠᱟᱜ ᱯᱮᱭᱟ ᱠᱷᱮᱞ ᱯᱮ ᱟᱬᱜᱳ ᱞᱮᱱ ᱫᱚ?
ᱵᱟᱭ ᱫᱟᱜ ᱟᱠᱟᱫᱟ ᱛᱟᱨᱟᱥᱤᱧ᱾ ᱫᱤᱧ ᱵᱮᱲᱟ ᱫᱚ ᱥᱟᱵ ᱮ ᱫᱟᱜᱮᱫ ᱛᱟᱦᱮᱸ ᱛᱤᱠᱤᱱ ᱫᱷᱮ ᱟᱫᱚ ᱛᱟᱨᱟᱥᱤᱧ ᱟᱹᱥᱩᱲ ᱞᱮᱫᱟ ᱢᱮᱨᱚᱢ ᱠᱚᱧ ᱫᱚᱦᱲᱟᱧ ᱟᱲᱟᱜ ᱟᱠᱟᱫ ᱠᱚᱣᱟ᱾ ᱛᱟᱨᱟᱥᱤᱧ ᱢᱮᱨᱚᱢ ᱜᱩᱯᱤᱧ ᱚᱱᱛᱮ ᱵᱤᱨ ᱥᱮᱫ ᱤᱧ ᱤᱫᱤ ᱞᱮᱫ ᱠᱚᱣᱟ ᱟᱨ ᱛᱮᱫ ᱱᱚᱰᱮ ᱟᱫᱚ ᱟᱹᱴᱩᱯᱟᱹᱴᱩ ᱧ ᱟᱹᱜᱩ ᱟᱠᱟ ᱠᱚᱣᱟ ᱠᱷᱮᱞ ᱟᱨ ᱢᱤᱫᱴᱮᱱ ᱥᱚᱵᱫᱤᱱ ᱱᱚᱰᱮ ᱯᱮᱠᱴᱤᱥ ᱵᱷᱟᱜᱮ ᱵᱩᱡᱷᱟᱹᱜᱼᱟ ᱟᱨᱠᱤ᱾ ᱦᱟᱱᱮ
ᱟᱪᱪᱷᱟ
ᱚᱲᱟᱜ ᱠᱚᱨᱮ ᱦᱚᱸ ᱵᱟᱹᱱᱩᱜ ᱠᱚ ᱛᱟᱞᱮᱭᱟ᱾
ᱛᱟᱦᱚᱞᱮ ᱱᱤᱛᱳᱜ ᱫᱚ ᱠᱷᱮᱞ ᱠᱚ ᱨᱟᱠᱟᱵ ᱠᱟᱛᱮᱫ ᱟᱫᱚ ᱱᱤᱛᱚᱜ ᱨᱮᱥ ᱯᱮ ᱦᱟᱛᱟᱣ ᱮᱫᱟ ᱛᱟᱦᱚᱞᱮ ᱵᱟᱝ?
ᱦᱮᱸ᱾
ᱛᱟᱦᱞᱮ ᱟᱞᱮ ᱱᱚᱸᱰᱮ ᱛᱚ ᱮᱸ ᱢᱮᱭᱟᱝᱚᱜ ᱠᱷᱮᱞ ᱢᱮᱱᱟᱜ ᱠᱟᱫᱟ ᱰᱷᱟᱹᱞᱟᱹᱭ ᱵᱚᱞ᱾
ᱦᱩᱸ ᱢᱮᱭᱟᱝᱚᱜ ᱢᱮᱱᱟᱜ-ᱟ ᱛᱟᱦᱞᱮ ᱠᱷᱮᱞ ᱫᱚ᱾ ᱟᱫᱚ ᱵᱟᱞᱮ ᱵᱟᱲᱟᱭᱟ ᱞᱟᱦᱟᱛᱮᱢ ᱞᱟᱹᱭ ᱞᱤᱧ ᱠᱷᱟᱱ ᱥᱟᱵ ᱠᱮᱫᱚᱞᱮ᱾ ᱞᱟᱦᱟ ᱠᱷᱚᱱ ᱫᱚ ᱵᱟᱢ ᱞᱟᱹᱭᱟᱹᱧ ᱠᱟᱱᱟ᱾
ᱵᱟᱝ ᱵᱟᱝ ᱟᱫᱚ ᱟᱞᱮ ᱫᱚ ᱤᱭᱟᱹ ᱯᱷᱩᱴᱵᱚᱞ ᱛᱚ ᱵᱟᱞᱮ ᱠᱷᱮᱞ ᱚᱪᱚᱭᱮᱫᱟ ᱥᱮ ᱟᱞᱮ ᱫᱚ ᱰᱷᱟᱹᱞᱟᱹᱭ ᱵᱚᱞ ᱞᱮ ᱠᱷᱮᱞ ᱦᱚᱪᱚᱭᱮᱫᱟ᱾
ᱦᱩᱸ ᱟᱫᱚ ᱟᱞᱮ ᱫᱚ ᱡᱚᱛᱚ ᱜᱮᱞᱮ ᱠᱷᱮᱞ ᱫᱚ ᱦᱟᱱᱟ ᱦᱚᱸ ᱱᱚᱣᱟ ᱦᱚᱸ ᱟᱨᱠᱤ᱾
ᱚ ᱰᱷᱟᱹᱞᱟᱹᱭ ᱵᱚᱞ ᱦᱚᱸᱯᱮ ᱠᱷᱮᱞ ᱜᱮᱭᱟ?
ᱦᱩᱸ ᱚᱱᱟ ᱦᱚᱞᱮ ᱠᱷᱮᱞᱟ ᱢᱟᱨᱟᱝᱟᱜ ᱦᱚᱸᱞᱮ ᱠᱷᱮᱞᱟ ᱡᱷᱚᱛᱚ ᱜᱮ ᱟᱨᱠᱤ᱾
ᱚ ᱛᱟᱦᱞᱮ ᱟᱯᱮ ᱚᱱᱛᱮ ᱜᱤᱫᱽᱨᱟᱹ ᱠᱚᱠᱚ ᱧᱟᱢᱚᱜᱼᱟ ᱠᱤ ᱠᱷᱮᱞ ᱜᱤᱫᱽᱨᱟᱹ ᱥᱮᱨᱚᱠᱚᱢ?
ᱦᱮᱸ ᱜᱟᱡᱮ ᱢᱮᱱᱟᱜ ᱠᱚᱣᱟ ᱟᱢ ᱛᱤᱱ ᱛᱤᱱᱟᱹᱜ ᱜᱟᱱ ᱫᱚᱨᱠᱟᱨ ᱛᱟᱢᱟ ᱞᱟᱹᱭᱢᱮ ᱛᱟᱦᱚᱞᱮ᱾ ᱚ ᱞᱟᱹᱭ ᱟᱠᱚᱣᱟᱹᱧ᱾
ᱴᱮᱱᱤᱧ ᱢᱤᱫᱴᱮᱱᱤᱧ ᱥᱟᱵ ᱟᱠᱟᱫᱟ ᱟᱨᱠᱤ ᱠᱷᱮᱞ᱾
ᱦᱮᱸ
ᱛᱟᱦᱚᱞᱮ ᱚᱱᱠᱟ ᱛᱟᱦᱚᱞᱮ ᱜᱤᱫᱽᱨᱟᱹ ᱧᱮᱞᱟᱧ ᱢᱮᱥᱮ ᱵᱮᱥᱤ ᱫᱚ ᱵᱟᱝ᱾ ᱯᱮᱭᱟ ᱜᱟᱱ ᱜᱤᱫᱽᱨᱟᱹ ᱧᱮᱞᱟᱧ ᱢᱮᱥᱮ᱾
ᱟᱪᱪᱷᱟ ᱯᱮᱭᱟ ᱜᱟᱱ ᱛᱟᱦᱞᱮ ᱴᱷᱤᱠ ᱜᱮᱭᱟ ᱯᱮᱭᱟᱧ ᱧᱮᱞ ᱟᱢᱟ ᱵᱷᱟᱜᱮ ᱵᱷᱟᱜᱮ ᱠᱚ ᱢᱟᱱᱮ ᱪᱮᱫ ᱠᱟᱱ ᱜᱤᱫᱽᱨᱟᱹ ᱫᱚᱨᱠᱟᱨ ᱚᱠᱟ ᱠᱚᱨᱮ ᱠᱚ ᱠᱷᱮᱞ ᱞᱮᱠᱷᱟᱱ ᱵᱷᱟᱜᱮ-ᱟ᱾
ᱠᱷᱟᱞᱤ ᱵᱟᱨᱭᱟ ᱥᱟᱭᱤᱰ ᱰᱤᱯᱷᱮᱱᱥ ᱠᱤᱱ ᱛᱟᱦᱮᱱ ᱢᱟᱥᱮ ᱟᱨ ᱢᱤᱫᱴᱮᱱ ᱠᱤᱯᱟᱨ ᱟᱨᱠᱤ ᱵᱷᱟᱜᱮ ᱧᱚᱜᱤᱡ᱾
ᱦᱩᱸ ᱟᱪᱪᱷᱟ ᱛᱟᱦᱚᱞᱮ ᱚᱱᱠᱟ ᱧᱮᱞ ᱠᱟᱛᱮᱜ ᱛᱟᱦᱚᱞᱮᱧ ᱞᱟᱹᱭ ᱟᱢᱟ᱾ ᱵᱟᱲᱟᱭ ᱠᱮᱫᱟ ᱤᱧ ᱠᱩᱞᱤ ᱦᱩᱭᱩᱜ ᱛᱤᱧᱟᱹ ᱜᱟᱯᱟ ᱱᱚᱰᱮ ᱤᱭᱟᱹ ᱡᱚᱠᱷᱚᱱ ᱰᱟᱹᱦᱤ ᱨᱮᱞᱮ ᱦᱤᱡᱩᱜᱼᱟ ᱠᱷᱮᱞ ᱛᱚᱠᱷᱚᱱᱤᱧ ᱠᱩᱞᱤ ᱠᱚᱣᱟ᱾ ᱵᱟᱲᱟᱭ ᱫᱚ ᱵᱟᱠᱷᱟᱱ ᱯᱷᱳᱱ ᱛᱤᱧ ᱞᱟᱹᱭ ᱟᱢᱟ
ᱟᱫᱚ ᱡᱚᱢ ᱧᱩ ᱯᱩᱨᱟᱹ ᱯᱷᱤᱨᱤ ᱛᱟᱦᱮᱱᱟ ᱦᱮᱸ ᱥᱮ᱾
ᱦᱮᱸ
ᱩᱱᱠᱩᱣᱟᱜ ᱫᱟᱹᱭᱤᱜᱛᱛᱚ ᱫᱚ ᱥᱚᱢᱯᱩᱨᱱᱚ ᱤᱧᱟᱹᱜ ᱦᱮᱸᱥᱮ᱾
ᱦᱩᱸ ᱟᱨ ᱩᱱᱠᱩᱣᱟᱜ ᱜᱮ ᱫᱟᱭᱤᱛᱛᱚᱢ ᱦᱟᱛᱟᱣᱟ ᱤᱧᱟᱹᱜ ᱫᱚ ᱵᱟᱢ ᱦᱟᱛᱟᱣᱟ᱾
ᱦᱮᱸᱭᱟ ᱟᱫᱚ ᱟᱢ ᱦᱚᱢ ᱦᱤᱡᱩᱜ ᱠᱷᱟᱱ ᱟᱢᱟᱜ ᱦᱚᱸ ᱫᱟᱹᱭᱤᱛᱛᱚᱧ ᱦᱟᱛᱟᱣᱟ ᱟᱨᱠᱤ᱾
ᱟᱨ ᱤᱧ ᱦᱚᱸ ᱠᱷᱮᱞ ᱠᱚᱸᱧ ᱧᱮᱞᱟ ᱫᱮᱠᱷᱤ ᱵᱩᱡᱽ ᱠᱮᱫᱟᱢ᱾
ᱦᱮᱸ
ᱟᱫᱚ ᱡᱩᱫᱤ ᱦᱩᱭᱩᱜ ᱠᱷᱟᱱ ᱤᱭᱟᱹ ᱠᱚᱠᱚ ᱪᱮᱫ ᱠᱚᱧ ᱞᱟᱹᱭᱟ᱾
ᱟᱯᱮ ᱥᱮᱫ ᱦᱚᱸ ᱚᱱᱠᱟ ᱰᱷᱟᱹᱞᱟᱹᱭ ᱵᱚᱞ ᱠᱚᱯᱮ ᱠᱷᱮᱞ ᱦᱚᱪᱚᱭ ᱠᱷᱟᱱ ᱫᱚ ᱠᱟᱹᱴᱤᱡ ᱡᱟᱱᱟᱣ ᱟᱹᱧ ᱢᱮ ᱦᱮᱸᱥᱮ᱾
ᱴᱷᱤᱠ ᱜᱮᱭᱟ ᱡᱟᱱᱟᱣ ᱟᱢᱟᱹᱧ ᱞᱟᱦᱟ ᱞᱟᱹᱭ ᱫᱚᱦᱚ ᱟᱢᱟ ᱵᱟᱲᱟᱭ
ᱚᱱᱟ ᱤᱭᱟᱹ ᱠᱚ ᱵᱷᱚᱞᱤᱵᱚᱞ ᱠᱚ ᱵᱟᱝ ᱠᱚ ᱠᱷᱮᱞ ᱜᱮᱭᱟ ᱟᱯᱮ ᱚᱱᱟ ᱫᱷᱟᱨᱮ
ᱵᱟᱝ ᱟᱞᱮ ᱱᱚᱸᱰᱮ ᱫᱚ ᱵᱟᱠᱚ ᱠᱷᱮᱞᱟ ᱱᱮᱛᱟᱨ ᱫᱚ ᱚᱱᱟ ᱨᱟᱵᱟᱝ ᱫᱤᱱ ᱠᱚ ᱠᱷᱮᱞᱟ ᱚᱱᱟ ᱫᱚ᱾ ᱟᱞᱮ ᱥᱮᱫ ᱱᱚᱰᱮ ᱟᱞᱮ ᱱᱚᱰᱮ ᱫᱚ
ᱦᱩᱸ
ᱟᱨ ᱱᱮᱛᱟᱨ ᱫᱚ ᱱᱚᱣᱟ ᱵᱚᱞ ᱠᱚᱜᱮᱞᱮ ᱠᱷᱮᱞ ᱵᱟᱲᱟᱭ ᱾
ᱛᱟᱦᱞᱮ ᱤᱭᱟᱹ ᱠᱚᱫᱚ ᱯᱮ ᱮᱸ ᱢᱟᱱᱮ ᱠᱞᱟᱵᱽ ᱠᱚᱨᱮ ᱫᱚ ᱪᱮᱫ ᱠᱚ ᱢᱮᱱᱟᱜ ᱛᱟᱯᱮᱭᱟ ᱛᱟᱦᱞᱮ ᱯᱨᱟᱭᱟᱡᱽ ᱠᱚᱯᱮ ᱟᱹᱜᱩ ᱵᱟᱲᱟ ᱟᱠᱟᱫᱟ ᱥᱮ ᱵᱟ ᱴᱨᱚᱯᱷᱤ ᱠᱚ?
ᱦᱩᱸ ᱟᱹᱜᱩ ᱵᱟᱲᱟ ᱠᱟᱫᱟᱞᱮ ᱾ ᱢᱮᱱᱟᱜ ᱟᱠᱟᱫᱟ ᱤᱭᱟᱹ ᱠᱚ ᱢᱮᱱᱟᱜᱼᱟ ᱛᱟᱯᱚᱛᱮ ᱚᱠᱟ ᱤᱭᱟᱹ ᱠᱚᱫᱚ ᱥᱩᱠᱨᱤᱢᱩᱠᱨᱤ ᱠᱚ ᱡᱚᱢ ᱦᱩᱭ ᱟᱠᱟᱱᱟ ᱾ ᱦᱩᱭᱞᱮᱢ ᱟᱨᱠᱤ
ᱟᱪᱪᱷᱟ, ᱮᱸ ᱛᱤᱱᱟᱹᱜ ᱜᱚᱴᱟᱝ ᱯᱨᱟᱭᱤᱡᱽ ᱛᱟᱦᱚᱞᱮ ᱯᱮ ᱨᱟᱠᱟᱵ ᱟᱠᱟᱫᱟ ᱱᱮᱥ ᱫᱚ?
ᱱᱮᱥ ᱫᱚ ᱟᱹᱣᱨᱤ ᱞᱮ ᱨᱟᱠᱟᱵᱟ ᱱᱤᱭᱟᱹ ᱱᱚᱜᱼᱚᱭ ᱯᱨᱚᱛᱷᱚᱢ ᱞᱮ ᱥᱟᱵ ᱞᱟᱹᱜᱤᱫ ᱚᱱᱟ ᱪᱤᱠᱟᱹᱜ ᱠᱟᱱᱟ ᱚᱱᱟ
ᱚᱱᱟ ᱜᱮᱯᱮ ᱜᱟᱞᱢᱟᱨᱟᱜ ᱠᱟᱱᱟ ᱛᱟᱦᱚᱞᱮ ᱵᱟᱝ
ᱦᱮᱸ
ᱵᱷᱟᱜᱮ ᱟᱞᱮ ᱟᱞᱮᱫᱚ ᱱᱚᱣᱟ ᱞᱤᱭᱟᱹ ᱵᱟᱨᱭᱟ ᱞᱮ ᱥᱟᱵ ᱟᱠᱟᱫᱟ, ᱟᱫᱚ ᱢᱤᱫ ᱢᱤᱫᱴᱮᱱ ᱫᱚᱞᱮ ᱠᱟᱴᱟᱣ ᱦᱚᱪᱚ ᱟᱠᱟᱱᱟ, ᱛᱚ ᱟᱫᱚ ᱱᱚᱣᱟ ᱫᱷᱟᱣ ᱫᱮᱠᱷᱤ ᱪᱮᱫ ᱪᱤᱠᱟᱹᱜ ᱠᱟᱱᱟ ᱚᱱᱟ ᱠᱷᱟᱹᱛᱤᱨ ᱛᱮ ᱤᱧ ᱞᱟᱹᱭᱫᱟᱹᱧ ᱜᱤᱫᱽᱨᱟᱹ ᱠᱚ ᱛᱟᱦᱚᱞᱮ ᱵᱷᱟᱜᱮ ᱵᱷᱟᱜᱮ ᱠᱚ ᱡᱚᱜᱟᱲᱟᱧ ᱢᱮᱥᱮ?
ᱴᱷᱤᱠ ᱜᱮ ᱦᱩᱭᱩᱜᱼᱟ, ᱢᱟᱥᱮ ᱱᱤᱭᱟᱹ ᱫᱷᱟ ᱡᱚᱜᱟᱲ ᱟᱢᱤᱧ ᱴᱮᱱᱥᱚᱱ ᱟᱞᱚᱢ ᱦᱟᱛᱟᱣᱟ ᱚᱱᱟ ᱨᱮᱱᱟᱜ ᱦᱚᱰᱟᱭ ᱠᱮᱫᱟᱢ
ᱟᱪᱪᱷᱟ ᱛᱟᱦᱚᱞᱮ ᱠᱷᱩᱵ ᱡᱳᱨᱫᱟᱨ ᱜᱮᱯᱮ ᱯᱮᱠᱴᱤᱥ ᱫᱟ
ᱛᱟᱦᱚᱞᱮ ᱪᱮᱫ ᱠᱟᱹᱢᱤ ᱠᱷᱚᱱ ᱠᱟᱹᱢᱤ ᱵᱟᱲᱟ ᱠᱮᱭᱟ ᱟᱨ ᱜᱚᱴᱟ ᱫᱤᱱ ᱟᱯᱮ ᱥᱮᱫ ᱠᱟᱹᱢᱤ ᱠᱚ ᱡᱩᱫᱤ ᱡᱟᱦᱟᱸ ᱞᱮᱠᱟ ᱚᱱᱠᱟᱢ ᱧᱮᱞ ᱠᱤᱧᱟ ᱛᱟᱦᱚᱞᱮ ᱵᱷᱟᱜᱮ ᱠᱚᱜᱼᱟ ᱾
ᱟᱫᱚ ᱱᱚᱱᱛᱮ ᱫᱚ ᱠᱟᱹᱢᱤ ᱫᱚ ᱫᱚᱢᱮ ᱠᱚ ᱯᱟᱸᱡᱟᱭᱮᱫ ᱠᱚᱣᱟ ᱠᱚ ᱦᱚᱲ ᱠᱚᱫᱚ ᱫᱮᱠᱩ ᱟᱞᱮ ᱱᱚᱣᱟ ᱥᱟᱹᱭᱤᱴ ᱠᱚᱨᱮᱱ ᱜᱮ ᱫᱮᱠᱩ ᱠᱚ ᱠᱚ ᱦᱤᱡᱩᱜ ᱠᱟᱱᱟ ᱛᱚ ᱚᱱᱟ ᱾ ᱟᱲᱮ ᱠᱩᱪᱟᱹᱣ ᱠᱚ, ᱟᱲᱮ ᱞᱟᱜ ᱠᱚ, ᱛᱟᱹ ᱟᱹ ᱠᱷᱚᱫ ᱪᱷᱩᱲᱤᱭᱟᱹᱣ ᱠᱚᱠᱚ ᱞᱟᱹᱭᱮᱫ ᱛᱟᱦᱮᱸᱫ ᱜᱮᱭᱟ ᱾
ᱛᱟᱦᱚᱞᱮ ᱟᱯᱚ ᱚᱱᱛᱮᱱ ᱠᱚ ᱦᱚᱲ ᱫᱚ ᱪᱟᱜ ᱠᱟᱱᱟ ᱠᱚ ᱥᱮ ᱵᱟᱠᱚ ᱪᱟᱜ ᱠᱟᱱᱟ ᱠᱟᱹᱢᱤ?
ᱟᱫᱚ ᱱᱚᱱᱛᱮ ᱫᱚ ᱟᱫᱚ ᱡᱮᱡᱟᱨ ᱡᱷᱚᱛᱚ ᱠᱚ ᱧᱮᱞᱮᱫ ᱛᱟᱠᱚᱣᱟ ᱥᱮ ᱾
ᱦᱮᱸ ᱟᱫᱚ ᱦᱮᱸᱛ ᱦᱤᱸᱛᱚᱜ ᱫᱚ ᱡᱷᱚᱛᱚ ᱦᱚᱲᱟᱜ ᱜᱮ ᱠᱟᱹᱢᱤ ᱱᱤᱭᱟᱹ ᱥᱚᱢᱚᱭ ᱫᱚ ᱾
ᱦᱩᱸ ᱚᱱᱟ ᱠᱷᱟᱹᱛᱤᱨ ᱜᱮ ᱫᱤᱠᱩᱣᱟᱜ ᱠᱟᱹᱢᱤ ᱵᱟᱝᱠᱚ ᱪᱟᱜ ᱠᱟᱱᱟ ᱾
ᱦᱮᱸ ᱚᱠᱚᱭ ᱠᱚᱣᱟᱜ ᱜᱮ ᱵᱟᱹᱫ ᱠᱟᱹᱡ ᱠᱚᱢ ᱧᱚᱜ ᱜᱮᱭᱟ ᱩᱱᱠᱩ ᱜᱮ ᱦᱚᱭᱛᱚ ᱠᱚ ᱪᱤᱠᱟᱜ ᱠᱟᱱᱟ ᱟᱫᱚ ᱾
ᱟᱫᱚ ᱚᱱᱛᱮ ᱦᱚᱸ ᱟᱫᱚ ᱪᱟᱥ ᱠᱟᱹᱢᱤ ᱞᱟᱜᱟᱣ ᱜᱚᱫᱚᱜ ᱠᱟᱱᱟ ᱟᱨ ᱠᱚᱴᱟ ᱫᱤᱱ ᱠᱷᱟᱱᱜᱮ ᱟᱨᱠᱤ ᱾ ᱟᱫᱚ ᱱᱤᱡᱮ ᱦᱚᱸ ᱠᱟᱹᱢᱤ ᱠᱟᱡᱽ ᱠᱚ ᱧᱮᱞ ᱫᱚ ᱧᱮᱞ ᱵᱟᱲᱟ ᱦᱩᱭᱩᱜ ᱠᱟᱱᱟ ᱛᱟᱨᱮ ᱢᱚᱫᱽᱫᱷᱮ ᱯᱮᱠᱴᱤᱥ ᱦᱚᱸ ᱦᱩᱭᱩᱜ ᱠᱟᱱᱟ ᱟᱨᱠᱤ ᱾
ᱦᱮᱸ, ᱚᱱᱟ ᱫᱚ ᱱᱤᱡᱟᱹᱨᱟᱜ ᱦᱚᱸ ᱠᱟᱹᱢᱤ ᱦᱩᱭᱩᱜᱼᱟ ᱛᱚ ᱾ ᱩᱱᱠᱩ ᱦᱚᱲᱟᱜ ᱠᱟᱹᱢᱤ ᱞᱮᱠᱷᱟᱱ ᱪᱤᱠᱟᱹᱛᱮ ᱦᱩᱭᱩᱜᱼᱟ, ᱦᱮᱸᱥᱮ ᱵᱟᱝ
ᱦᱮᱸ, ᱛᱚ ᱛᱟᱦᱚᱞᱮ ᱟᱹᱵᱤᱱ ᱚᱱᱟ ᱫᱷᱟᱹᱨᱤᱡ ᱫᱚ ᱛᱟᱦᱚᱞᱮ ᱠᱟᱹᱢᱤ ᱠᱚᱫᱚ ᱢᱮᱱᱟᱜ ᱟᱥᱮ ᱛᱟᱦᱚᱞᱮ ᱵᱟᱝ
ᱠᱟᱢᱤ ᱠᱚᱫᱚ ᱭᱟ ᱛᱚ ᱱᱚᱝᱠᱟ ᱫᱚ ᱪᱮ ᱞᱤᱧ ᱞᱟᱹᱭᱟ ᱱᱚᱝᱠᱟ ᱢᱟ ᱡᱷᱚᱛᱚ ᱟᱠᱚ ᱛᱮᱜᱮᱠᱚ ᱠᱟᱹᱢᱤᱭᱮᱫ ᱛᱟᱠᱚᱣᱟ ᱡᱚᱛᱚ ᱜᱮ, ᱟᱫᱚ ᱚᱱᱠᱟ ᱵᱟᱹᱞᱤᱧ ᱫᱤᱥᱟᱹᱭᱮᱫᱟ ᱞᱟᱹᱭ ᱦᱚᱸ ᱵᱟᱠᱚ ᱞᱟᱹᱭ ᱟᱹᱞᱤᱧ ᱠᱟᱱᱟ ᱚᱠᱚᱭ ᱦᱚᱸ ᱡᱮ ᱠᱟᱹᱢᱤ ᱵᱤᱱ ᱪᱮᱫᱼᱟ ᱥᱮ ᱪᱮᱫ ᱾
ᱛᱟᱦᱟᱞᱮ ᱪᱮᱫ ᱫᱚ ᱱᱚᱛᱮ ᱴᱮᱠᱴᱟᱨ ᱠᱚ ᱦᱮᱱᱟᱜ ᱟᱠᱟᱫᱟ ᱵᱩᱡᱽ ᱮᱟᱢ ᱴᱨᱟᱠᱴᱟᱨ ᱪᱟᱹᱞᱩ ᱠᱚᱢ ᱵᱟᱲᱟᱭ ᱠᱷᱟᱱ ᱞᱟᱹᱭᱢᱮ ᱴᱟᱠᱴᱟᱨ ᱪᱟᱹᱞᱩ ᱫᱚ ᱫᱚᱢᱮ ᱠᱚ ᱞᱟᱹᱭᱮᱫᱟ
ᱴᱟᱨ ᱪᱟᱹᱞᱩ ᱫᱚ ᱵᱟᱲᱟᱭᱟ ᱠᱤ ᱞᱟᱦᱟᱛᱮᱧ ᱞᱟᱜᱟ ᱵᱟᱲᱟ ᱟᱠᱟᱫᱟ ᱡᱚᱠᱷᱚᱱᱮᱢ ᱠᱷᱟᱴᱟᱜᱼᱟ ᱵᱷᱟᱜᱤ ᱵᱷᱟᱵ
ᱩᱸ
ᱟᱫᱚ ᱚᱱᱠᱟ ᱢᱚᱱᱮᱭᱮᱫᱟᱹᱧ ᱡᱟᱦᱟᱸᱭ ᱱᱤᱛᱚᱜ ᱠᱚ ᱦᱤᱡᱩᱜ ᱠᱟᱱ ᱵᱟᱹᱫᱽ ᱠᱚᱠᱚ ᱥᱤ ᱵᱟᱲᱟᱭᱟ ᱩᱱᱠᱩ ᱥᱟᱶ ᱵᱟᱨ ᱵᱟᱨᱛᱤ ᱫᱤᱱᱤᱧ ᱪᱟᱜᱼᱟ ᱡᱩᱫᱤ ᱥᱮ ᱵᱟᱨ ᱯᱮ ᱫᱚᱢ ᱟᱹᱰᱤ ᱫᱤᱱ ᱜᱤᱧ ᱪᱟᱞᱟᱜ ᱠᱟᱱᱟ ᱢᱟᱱᱮ ᱮᱢᱱᱤ ᱤᱭᱟᱹᱫᱩᱧ ᱞᱟ ᱰᱟᱞᱟ ᱫᱚ ᱜᱚᱴᱟ ᱜᱤᱧ ᱞᱟᱜᱟᱣ ᱠᱟᱜᱼᱟ ᱚᱱᱟᱥᱤ ᱴᱟᱜ ᱵᱟᱹᱧ ᱞᱟᱜᱟᱣ
ᱟᱪᱪᱷᱟ ᱦᱩᱸ ᱛᱟᱦᱚᱞᱮ ᱤᱭᱟᱹ ᱯᱟᱣᱟᱨ ᱴᱤᱞᱟᱨᱮᱢ ᱪᱟᱹᱞᱩ ᱫᱟᱲᱮᱭᱟᱜᱼᱟ ᱛᱚ
ᱦᱮᱸ ᱚᱱᱟ ᱵᱟᱹ ᱪᱟᱹᱞᱩ ᱫᱚ ᱪᱮᱫ ᱦᱚᱸ ᱵᱟᱝ ᱠᱟᱱᱟ ᱚᱱᱟ ᱫᱚᱧ ᱪᱟᱹᱞᱩᱭᱟ ᱪᱟᱹᱞᱩ ᱵᱟᱲᱟ ᱠᱟᱹᱫᱤᱧ ᱚᱱᱟᱠᱚ
ᱯᱟᱣᱟᱨ ᱴᱤᱞᱟᱨ ᱫᱚ ᱮᱢᱱᱤ ᱛᱮᱜᱮ ᱛᱚ ᱥᱚᱦᱚᱡᱽ ᱜᱮᱭᱟ ᱛᱚ ᱟᱫᱚ
ᱦᱮᱸ ᱟᱫᱚ ᱚᱝᱠᱟ ᱛᱟᱦᱞᱮ ᱞᱟᱜ ᱞᱟᱜᱟᱜ ᱠᱷᱟᱱ ᱠᱚ ᱞᱟᱹᱭᱢᱮ
ᱵᱟᱜ ᱟᱫᱚ ᱩᱱ ᱡᱮ ᱠᱟᱹᱢᱤ ᱯᱟᱸᱡᱟ ᱟᱫᱚ ᱩᱱᱤᱜᱮ ᱞᱟᱹᱭᱮᱫ ᱞᱟᱹᱭᱮᱫ ᱛᱟᱦᱮᱸᱜᱼᱟᱭ ᱡᱮ ᱜᱤᱫᱽᱨᱟᱹ ᱠᱚᱠᱚ ᱞᱟᱜᱟᱣ ᱠᱚᱜᱼᱟ ᱢᱟᱱᱮ ᱚᱱᱟ ᱟᱲᱮ ᱠᱩᱪᱟᱹᱣ ᱟᱨ ᱱᱚᱛᱮ ᱯᱟᱣᱟᱨ ᱴᱤᱞᱟᱨ ᱵᱟᱨ ᱦᱚᱲ ᱠᱤᱱ ᱪᱟᱹᱞᱩ ᱠᱮᱭᱟ
ᱦᱮᱸ
ᱦᱳᱭ ᱟᱫᱚ ᱚᱱᱟ ᱠᱚ ᱵᱷᱟᱜ ᱵᱷᱟᱜᱮ ᱧᱚᱜ ᱠᱩᱞᱤᱭᱮᱢ ᱡᱮ ᱛᱤᱱᱟᱹᱜ ᱜᱟᱱᱮ ᱤᱢᱟᱹᱧᱟ ᱡᱩᱫᱤ ᱪᱟᱹᱞᱩ ᱦᱚᱪᱚᱧ ᱠᱟᱱᱟᱭ
ᱟᱫᱚ ᱚᱱᱟᱫᱚ ᱧᱮᱞ ᱢᱮ ᱟᱫᱚ ᱟᱡᱼᱮ ᱡᱚᱢᱧᱩᱭ ᱮᱢᱟᱢᱟᱭ ᱟᱫᱚ ᱛᱤᱱᱟᱹᱜ ᱠᱟᱛᱮᱜ ᱫᱚ ᱟᱫᱚ ᱟᱢ ᱠᱤ ᱟᱨ ᱥᱟᱨᱟᱫᱤᱱᱮᱢ ᱪᱟᱹᱞᱩᱭᱟ ᱥᱟᱨᱟᱫᱤᱱ ᱫᱤᱱ ᱫᱚ ᱵᱟᱝ
ᱦᱳᱭ ᱛᱟᱨᱮ ᱢᱚᱫᱽᱫᱷᱮ ᱜᱮ ᱟᱫᱚ ᱪᱮᱫ ᱞᱮᱠᱟ ᱵᱷᱟᱵᱛᱮ ᱪᱟᱹᱞᱩ ᱦᱩᱭᱩᱜ-ᱟ ᱪᱮᱫ ᱞᱮᱠᱟ? ᱮᱢᱚᱜ ᱟᱭ ᱥᱮ ᱵᱟᱝ ᱡᱚᱢ ᱧᱩ ᱚᱱᱟ ᱠᱚ ᱠᱩᱞᱤᱭᱮᱢ ᱛᱟᱨᱯᱚᱨᱮ ᱱᱮᱛᱟᱨ ᱫᱚ ᱤᱧ ᱞᱟᱹᱭᱟᱢᱟᱹᱧ ᱛᱟᱦᱚᱞᱮ ᱡᱟᱜ ᱤᱧ ᱠᱩᱥᱤᱭᱟᱜ ᱠᱟᱹᱱᱟᱹᱧ ᱥᱮ ᱵᱟᱹᱧ ᱠᱩᱥᱤᱭᱟᱜ ᱠᱟᱱᱟ
ᱟᱫᱚ ᱯᱟᱣᱟᱨ ᱴᱤᱞᱟᱨ ᱫᱚ ᱠᱟᱹᱴᱤᱡ ᱠᱚᱥᱴᱚ ᱠᱚᱥᱴᱚ ᱜᱮᱭᱟ ᱥᱟᱨᱟᱫᱤᱱ ᱛᱟᱲᱟᱢ ᱦᱩᱭᱩᱜ ᱟ ᱥᱮ ᱞᱚᱥᱚᱫ ᱨᱮ
ᱦᱚᱸ ᱦᱚᱸ ᱚᱱᱟ ᱫᱚ ᱠᱩᱴᱷᱤᱱ ᱞᱟᱜᱟᱣᱤᱡ ᱠᱩᱴᱷᱤᱱ ᱢᱤᱫ ᱜᱷᱟᱹᱲᱤ ᱛᱮᱢ ᱡᱟᱹᱯᱤᱫ ᱜᱚᱫ ᱠᱟᱜ-ᱟ᱾
ᱦᱩᱸ ᱟᱫᱚ ᱴᱟᱠᱴᱟᱨ ᱠᱷᱟᱱ ᱫᱚᱢ ᱫᱩᱲᱩᱵ ᱜᱤᱰᱤ ᱠᱚᱜᱼᱟ ᱟᱫᱚ ᱪᱮᱛᱟᱱ ᱨᱮ ᱠᱤᱱᱛᱩ ᱯᱟᱣᱟᱨ ᱴᱤᱞᱟᱨ ᱫᱚ ᱞᱚᱥᱚᱫ ᱨᱮ ᱛᱟᱲᱟᱢ ᱦᱩᱭᱩᱟ ᱥᱮ ᱚᱱᱟ ᱫᱚ ᱠᱟᱹᱴᱤᱡ ᱵᱮᱛᱚᱱ ᱰᱷᱤᱨ ᱜᱮ ᱧᱟᱢᱚᱜ-ᱟ ᱦᱚᱭᱛᱳ ᱢᱚᱱᱮᱭᱮᱫᱟ
ᱦᱮᱸ
ᱢᱟᱱᱮ ᱠᱩᱞᱤ ᱫᱚ ᱵᱟᱧ ᱠᱩᱞᱤ ᱠᱟᱫᱮᱭᱟ
ᱠᱩᱞᱤᱭᱮᱢ ᱥᱮ ᱦᱮᱸ ᱥᱮ ᱵᱟᱝ? ᱵᱟᱨᱭᱟ ᱫᱚ ᱢᱤᱫ ᱦᱚᱲ ᱫᱚᱭ ᱧᱟᱢ ᱟᱠᱟᱫᱮᱭᱟ ᱛᱟᱦᱚᱞᱮ
ᱦᱚᱲ ᱵᱚᱞᱛᱮ ᱫᱚ ᱤᱧᱤᱧ ᱪᱟᱜᱼᱟ ᱞᱟᱹᱭᱫᱟᱹᱧ ᱛᱚ
ᱛᱚ ᱛᱟᱦᱚᱞᱮ ᱵᱷᱟᱜᱤᱭᱟ ᱛᱚ ᱟᱞᱟᱝ ᱡᱩᱫᱤ ᱞᱟᱝ ᱪᱟᱞᱼᱟ ᱛᱟᱦᱚᱞᱮ ᱢᱤᱫ ᱥᱟᱶᱛᱮ ᱵᱷᱟᱜᱮ ᱜᱮ ᱵᱟᱲᱟᱭ ᱠᱟᱱᱟ
ᱦᱮᱸ ᱟᱫᱚ ᱫᱮᱠᱷᱤ ᱚᱱᱠᱟ ᱠᱟᱛᱷᱟ ᱵᱟᱛᱨᱟᱭ ᱦᱩᱭᱩᱜ-ᱟ ᱟᱨᱠᱤ ᱛᱤᱱᱟᱹᱜ ᱠᱟᱛᱮ ᱮᱢᱚᱜ-ᱟᱭ ᱵᱟᱭ ᱮᱢᱚᱜ-ᱟ ᱯᱚᱥᱟᱜ ᱟᱞᱟᱝ ᱠᱟᱹᱢᱤᱭᱟᱞᱟᱝ ᱵᱟᱝᱞᱟᱝ ᱯᱚᱥᱟᱜ-ᱟ ᱵᱟᱞᱟᱝ ᱠᱟᱹᱢᱤᱭᱟ ᱛᱚ
ᱦᱳᱭ ᱛᱟᱦᱚᱞᱮ ᱟᱢᱜᱮ ᱠᱟᱛᱷᱟ ᱵᱟᱛᱨᱟᱭ ᱛᱮᱞᱟᱝ ᱢᱮ ᱵᱟᱲᱟᱭ ᱠᱮᱫᱟ ᱟᱫᱚᱧ ᱛᱚ ᱪᱮᱫ ᱦᱚᱸ ᱵᱟᱹᱧ ᱞᱟᱹᱭᱮᱫᱟ ᱟᱢ ᱥᱩᱫᱩ ᱥᱮᱱ ᱡᱩᱫᱤ ᱟᱢ ᱡᱩᱫᱤ ᱵᱷᱟᱞᱮ ᱢᱩᱪᱮ